ᱦᱮᱞᱳ ᱦᱮᱸ ᱦᱮᱞᱳ
ᱦᱮᱸ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ
ᱪᱮᱫ ᱮᱢ ᱪᱤᱠᱟᱹᱭ ᱮᱫᱟ
ᱪᱤᱠᱟᱹ ᱜᱮ ᱵᱟᱝ
ᱚᱱᱛᱮ ᱛᱟᱲᱟᱢ ᱵᱟᱲᱟᱭᱮᱫ ᱠᱟᱹᱱᱤᱧ ᱫᱟᱜ ᱮᱫ ᱠᱟᱱ ᱛᱟᱦᱮᱱᱟᱭ ᱱᱤᱛᱚᱜ ᱫᱚ ᱫᱟᱜ ᱫᱚᱭ ᱟᱹᱥᱩᱲ ᱠᱟᱫᱟᱭ ᱟᱫᱚ ᱚᱱᱟ ᱤᱭᱟᱹᱛᱮ
ᱚ ᱟᱯᱮ ᱥᱮᱫ ᱫᱟᱜᱮᱜ ᱛᱟᱦᱮᱸᱟᱭ
ᱦᱮᱸ ᱫᱟᱜᱮᱜ ᱠᱟᱱ ᱛᱟᱦᱮᱸᱱᱟᱭ ᱛᱮᱦᱤᱧ ᱫᱚ ᱥᱟᱨᱟ ᱫᱤᱱ ᱜᱮ ᱫᱟᱜ ᱠᱟᱫᱟᱭ
ᱚ ᱟᱞᱮ ᱥᱮᱫ ᱫᱚ ᱵᱟᱭ ᱫᱟᱜ ᱠᱟᱫᱟ ᱫᱟᱜ ᱞᱟᱜᱼᱟᱭ ᱥᱮᱛᱟᱜ ᱥᱮᱛᱟᱜ ᱨᱮ ᱫᱟᱜ ᱞᱟᱜᱻᱟᱭ ᱠᱟᱹᱴᱤᱡ
ᱚ ᱥᱟᱨᱟᱫᱤᱱ ᱞᱮᱠᱟᱜᱮ ᱠᱟᱹᱴᱤᱡ ᱠᱟᱹᱴᱤᱡ ᱧᱩᱨᱩᱜ ᱠᱟᱱ ᱛᱟᱦᱮᱱᱟ ᱟᱨ ᱱᱤᱛᱚᱜ ᱫᱚ ᱠᱟᱹᱴᱤᱡ ᱵᱚᱱᱫᱚ ᱠᱟᱜᱼᱟᱭ
ᱚ
ᱴᱷᱟᱱᱰᱟ ᱴᱷᱟᱱᱰᱟ ᱟᱹᱭᱠᱟᱹᱜ ᱠᱟᱱᱟ ᱵᱷᱟᱜᱤ ᱜᱮ ᱱᱤᱛ ᱫᱚ
ᱦᱮᱸ
ᱟᱯᱮ ᱜᱮ ᱪᱮᱜᱠᱟ ᱢᱮᱱᱟᱜ ᱯᱮᱭᱟ
ᱟᱞᱮ ᱦᱚᱸ ᱱᱤᱛ ᱫᱚ ᱵᱷᱟᱜᱮ ᱜᱮ ᱢᱮᱱᱟᱜ ᱞᱮᱭᱟ
ᱦ ᱟᱯᱮ ᱫᱚ ᱚᱠᱟ
ᱟᱞᱮ ᱫᱚ
ᱡᱷᱟᱲᱜᱨᱟᱢ ᱥᱤᱞᱫᱟ ᱵᱟᱝ ᱥᱤᱞᱫᱟ ᱥᱩᱨ ᱟᱥᱮ
ᱦᱮᱸ
ᱥᱤᱞᱫᱟ ᱧᱮᱧᱮᱞ ᱮᱢ ᱪᱟᱞᱟᱣ ᱠᱟᱱ ᱜᱮᱭᱟ
ᱥᱤᱞᱫᱟᱹ ᱯᱟᱛᱟᱵᱤᱸᱫᱟᱹ
ᱦᱮᱸ ᱦᱮᱸ
ᱵᱟᱝ ᱪᱟᱞᱟᱣ ᱵᱟᱝ ᱦᱳᱭ ᱠᱟᱱᱟ
ᱚᱱᱟᱜᱮ ᱥᱤᱞᱫᱟ ᱠᱚ ᱢᱮᱛᱜᱼᱟ ᱟᱨ ᱚᱱᱟ ᱜᱮ ᱯᱟᱴᱟᱵᱤᱱᱫᱟᱹ
ᱵᱟᱝ ᱥᱤᱞᱫᱟᱹ ᱯᱟᱴᱟᱵᱤᱫᱟᱹ ᱟᱨᱠᱤ ᱥᱤᱞᱫᱟᱹ ᱫᱚ ᱪᱟᱞᱟᱣ ᱦᱩᱭ ᱠᱟᱱᱟ
ᱚ ᱯᱟᱴᱟ ᱵᱤᱫᱟᱹ ᱟᱪᱪᱷᱟ ᱥᱤᱞᱫᱟᱹ ᱚᱱᱟ ᱫᱚ ᱵᱟᱡᱟᱨ ᱨᱮᱭᱟᱜ ᱧᱩᱛᱩᱢ ᱥᱮ ᱚᱱᱟ ᱯᱟᱛᱟ ᱨᱮᱭᱟᱜ ᱜᱮ ᱚᱱᱠᱟ ᱠᱚ ᱧᱩᱛᱩᱢᱟ
ᱵᱟᱡᱟᱨ ᱨᱮᱱᱟᱜ ᱧᱩᱛᱩᱢ ᱜᱮᱛᱚ
ᱚ ᱵᱟᱝ ᱟᱸᱡᱚᱢ ᱦᱩᱭ ᱠᱟᱱᱟ ᱥᱮᱱ ᱫᱚ ᱯᱟᱛᱟ ᱟᱨᱦᱚᱸ ᱞᱟᱹᱭᱟᱠᱚ ᱯᱟᱴᱟᱵᱤᱸᱫᱟᱹ ᱟᱫᱚ ᱚᱱᱟ ᱫᱚ ᱡᱮ ᱵᱷᱤᱱᱟᱹ ᱵᱷᱤᱱᱟᱹ ᱠᱟᱱᱟ ᱢᱮᱱᱛᱮ ᱵᱟᱲᱟᱭ ᱫᱚ ᱵᱟᱹᱱᱩᱜᱼᱟ
ᱚ ᱦᱮᱸ ᱵᱷᱤᱱᱟᱹ ᱵᱷᱤᱱᱟᱹ ᱜᱮᱛᱚ ᱥᱤᱞᱫᱟᱹ ᱯᱟᱛᱟ ᱚᱞᱮ ᱫᱚ ᱥᱤᱞᱫᱟᱹ ᱫᱚ ᱢᱤᱫᱴᱟᱝ ᱵᱟᱡᱟᱨ
ᱟᱪᱪᱷᱟ ᱚᱸᱰᱮ ᱵᱟᱢ ᱥᱮᱱ ᱵᱟᱲᱟ ᱠᱟᱱᱟ
ᱚᱠᱟᱨᱮ
ᱯᱟᱴᱟᱵᱤᱸᱱᱫᱟᱹ
ᱯᱟᱴᱟᱵᱤᱸᱫᱟᱹ ᱫᱚ ᱪᱟᱞᱟᱣ ᱠᱟᱱᱟ ᱢᱤᱫ
ᱚ ᱚᱸᱰᱮ ᱯᱟᱹᱧᱪᱤ ᱥᱟᱹᱲᱤ ᱠᱚ ᱠᱚ ᱟᱹᱜᱩᱭ ᱜᱮᱭᱟ
ᱦᱮᱸ ᱟᱹᱜᱩᱭ ᱜᱮᱭᱟ ᱠᱚᱛᱚ
ᱦᱩᱭ ᱠᱟᱱᱟ ᱢᱮᱱᱫᱚ ᱫᱟᱫᱟ ᱛᱟᱠᱚ ᱠᱚ ᱪᱟᱞᱟᱣ ᱞᱮᱱᱟ ᱢᱤᱫ ᱥᱮᱨᱢᱟ ᱟᱫᱚ ᱟᱱᱮ ᱜᱤᱫᱽᱨᱟᱹ ᱞᱟᱹᱜᱤᱫ ᱫᱷᱩᱛᱤ ᱠᱚ ᱠᱚ ᱟᱹᱜᱩ ᱟᱠᱟᱜᱼᱟ
ᱚ
ᱟᱫᱚ ᱚᱱᱟᱜᱮ ᱞᱟᱹᱭ ᱫᱟᱠᱚ ᱵᱟᱝᱢᱟ ᱮ ᱯᱟᱴᱟᱵᱤᱸᱫᱟᱹ ᱠᱚ ᱪᱟᱞᱟᱣ ᱞᱮᱱᱟ ᱟᱹᱜᱩ ᱠᱟᱜ ᱟᱠᱚ ᱟᱨ ᱱᱚᱣᱟ ᱱᱟᱜ ᱠᱷᱟᱱ ᱠᱤᱨᱤᱧ ᱛᱮ ᱵᱟᱝ ᱧᱟᱢᱚᱜ ᱠᱟᱱ ᱛᱟᱦᱮᱱᱟ ᱵᱟᱝ ᱟᱫᱚ ᱟᱨ ᱢᱤᱫᱴᱟᱝ ᱵᱟᱹᱵᱩ ᱢᱟ ᱫᱚᱢᱮ ᱟᱲᱤ ᱟᱠᱟᱫ ᱟᱭ ᱤᱧ ᱦᱚᱸ ᱢᱮᱱᱫᱟᱭ ᱩᱱᱤ ᱞᱮᱠᱟᱱᱟᱜ ᱫᱷᱩᱛᱤ ᱦᱟᱛᱟᱣᱟᱹᱧ ᱯᱮ ᱚᱱᱮ ᱵᱟᱦᱟ ᱵᱚᱸᱜᱟ ᱠᱚᱨᱮ ᱤᱭᱟᱹ ᱦᱚᱨᱚᱜ ᱵᱷᱟᱹᱜᱤ ᱥᱮ ᱮᱸᱰᱮᱠᱷᱟᱱ ᱚᱠᱟᱨᱮᱠᱚ ᱫᱟᱠᱚ ᱤᱭᱟᱹ ᱠᱚ ᱪᱟᱞᱟᱣ ᱞᱮᱱᱟ ᱯᱟᱴᱟᱵᱤᱸᱫᱟᱹ ᱟᱫᱚ ᱪᱮᱫ ᱚᱸᱰᱮ ᱫᱚ ᱠᱚᱢ ᱛᱮᱜᱮ ᱧᱟᱢᱚᱜ ᱛᱮ
ᱦᱮᱸ ᱞᱟᱹᱭᱟᱠᱚ ᱛᱚ ᱠᱚᱢ ᱛᱮᱜᱮ ᱧᱟᱢᱚᱜᱼᱟ
ᱚ ᱦᱳᱭ ᱟᱸᱡᱚᱢ ᱦᱳᱭ ᱟᱠᱟᱱᱟ ᱢᱮᱱᱠᱷᱟᱱ ᱪᱟᱞᱟᱜ ᱫᱚ ᱵᱟᱝ ᱦᱳᱭ ᱟᱠᱟᱱᱟ
ᱚ
ᱟᱯᱮᱥᱮᱫ ᱪᱟᱞᱟᱜ ᱦᱚᱨ ᱨᱮ ᱢᱟᱱᱮ ᱱᱮᱛᱟᱨ ᱫᱤᱱ ᱦᱮᱸ ᱱᱮᱛᱟᱨ ᱫᱤᱱ ᱟᱹᱰᱤ ᱢᱚᱸᱡᱽ ᱧᱮᱞᱚᱜ ᱟ ᱵᱟᱝ ᱰᱟᱦᱟᱨ ᱛᱮ ᱪᱟᱞᱟᱜ ᱦᱩᱭᱩᱜ ᱠᱷᱟᱱ ᱵᱟᱱᱟᱨ ᱫᱷᱟᱨᱮ ᱨᱮ ᱥᱟᱨᱡᱚᱢ ᱵᱤᱨ ᱢᱮᱱᱟᱜᱼᱟ ᱵᱟᱝ
ᱥᱟᱨᱡᱚᱢ ᱵᱤᱨ ᱦᱮᱸ ᱢᱮᱱᱟᱜᱼᱟ
ᱦᱮᱸ ᱢᱤᱫ ᱫᱷᱟᱣ ᱪᱟᱞᱟᱣ ᱦᱩᱭ ᱠᱟᱱᱟ ᱜᱟᱛᱮ ᱠᱚᱞᱮ ᱪᱟᱞᱟᱣ ᱞᱮᱱ ᱛᱟᱦᱮᱸᱱᱟ ᱟᱫᱚ ᱪᱮᱫ ᱢᱚᱸᱡᱽ ᱧᱮᱞᱚᱜ ᱠᱟᱱᱟ ᱟᱞᱮᱥᱮᱫ ᱫᱚ ᱨᱟᱥᱛᱟ ᱚᱱᱠᱟ ᱫᱷᱟᱨᱮ ᱫᱷᱟᱨᱮ ᱛᱮᱫᱚ ᱥᱟᱨᱡᱚᱢ ᱵᱤᱨ ᱫᱚ ᱵᱟᱹᱱᱩᱜ ᱟᱠᱟᱫᱟ ᱟᱠᱟᱫ ᱜᱮᱭᱟ ᱮᱢᱱᱤ ᱮᱴᱟᱜ ᱠᱤᱪᱷᱩ ᱪᱮᱫ ᱫᱟᱨᱮ ᱠᱚ ᱢᱮᱱᱟᱜᱼᱟ ᱟᱫᱚ ᱧᱮᱧᱮᱞ ᱜᱮᱞᱮ ᱪᱟᱞᱟᱣ ᱞᱮᱱ ᱛᱟᱦᱮᱱᱟ ᱟᱸᱡᱚᱢ ᱠᱟᱫᱟᱞᱮ ᱵᱟᱝᱢᱟ ᱟᱹᱰᱤ ᱢᱚᱸᱡᱽ ᱧᱮᱞᱚᱜᱼᱟ ᱟᱞᱮ ᱫᱮᱞᱟ ᱵᱚᱱ ᱪᱟᱞᱟᱣ ᱦᱤᱡᱩᱜᱼᱟ ᱥᱮᱱ ᱞᱮᱱᱟᱞᱮ ᱟᱫᱚ ᱥᱟᱹᱨᱤᱜᱮ ᱟᱹᱰᱤ ᱢᱚᱸᱡᱽ ᱥᱟᱨᱡᱚᱢ ᱵᱤᱨ ᱠᱚ ᱢᱮᱱᱟᱜᱼᱟ ᱟᱨ ᱚᱱᱟ ᱢᱤᱫᱴᱮᱱ ᱜᱟᱰᱟ ᱢᱮᱱᱟ ᱢᱤᱫᱴᱮᱱ ᱟᱹᱰᱤ ᱢᱟᱨᱟᱝ ᱜᱟᱰᱟ ᱚᱱᱟ ᱧᱩᱛᱩᱢ ᱫᱚ ᱪᱮᱫ ᱠᱟᱱᱟ
ᱧᱩᱛᱩᱢ ᱫᱚ ᱤᱧ ᱦᱚᱸ ᱴᱷᱤᱠ ᱵᱟᱹᱧ ᱵᱟᱲᱟᱭᱟ
ᱟᱹᱰᱤ ᱢᱟᱨᱟᱝ ᱜᱟᱰᱟ ᱚᱱᱟ ᱦᱚᱸ ᱟᱹᱰᱤ ᱢᱚᱸᱡᱽ ᱧᱮᱞ ᱡᱚᱝ ᱛᱮ ᱚᱸᱰᱮ ᱦᱚᱸ ᱛᱤᱸᱜᱩ ᱠᱟᱛᱮᱜ ᱞᱮ ᱠᱷᱚᱭᱚᱜ ᱵᱟᱲᱟ ᱠᱮᱫ ᱜᱮᱭᱟ
ᱚ ᱛᱤᱱ ᱦᱚᱲ ᱯᱮ ᱦᱮᱡ ᱞᱮᱱᱟ ᱫᱟᱬᱟᱱ ᱫᱚ ᱜᱟᱛᱮ ᱠᱚ
ᱞᱮ ᱮᱸ ᱢᱤᱫᱴᱮᱱ ᱱᱚ ᱡᱚᱱ ᱜᱟᱱ ᱞᱮ ᱛᱟᱦᱮᱸ ᱠᱟᱱᱟ ᱾
ᱳ
ᱮᱢᱱᱤ ᱡᱟᱦᱟᱸ ᱨᱮ ᱡᱮ ᱫᱚᱨᱠᱟᱨ ᱛᱟᱦᱮᱸ ᱠᱟᱱ ᱛᱟᱞᱮᱭᱟ ᱚᱱᱠᱟᱱ ᱠᱟᱛᱷᱟ ᱫᱚ ᱵᱟᱝ ᱟᱞᱮ ᱫᱚ ᱨᱟᱥᱛᱟ ᱨᱟᱥᱛᱟ ᱛᱮᱜᱮᱞᱮ ᱟᱹᱪᱩᱨᱚᱜ ᱠᱟᱱᱟ ᱪᱮᱫ ᱞᱮᱠᱟ ᱟᱹᱰᱤ ᱢᱚᱸᱡᱽ ᱧᱮᱞᱚᱜ ᱠᱟᱱᱟ ᱵᱟᱝ ᱥᱟᱺᱜᱤᱧ ᱠᱷᱚᱱ ᱫᱚ ᱪᱮᱫ ᱞᱮᱠᱟ ᱧᱮᱞᱚᱜ ᱠᱟᱱᱟ ᱾ ᱠᱟᱱᱟ ᱫᱟᱨᱮ ᱦᱟᱱᱟ ᱵᱟᱱᱟᱨ ᱥᱟᱭᱤᱰ ᱨᱮᱭᱟᱜ ᱫᱟᱨᱮ ᱡᱮᱢᱚᱱ ᱢᱤᱫ ᱴᱷᱮᱡ ᱤᱭᱟᱹ ᱟᱠᱟᱱᱟ ᱾ ᱡᱚᱭᱮᱱᱴ ᱠᱟᱱ ᱞᱮᱠᱟ ᱧᱮᱧᱮᱞ ᱜᱮᱞᱮ ᱪᱟᱞᱟᱣ ᱞᱮᱱ ᱛᱟᱦᱮᱱᱟ ᱦᱮᱸ ᱫᱤᱥᱟᱹᱭᱮᱫ ᱠᱟᱱᱟᱞᱮ ᱛᱟᱦᱚᱞᱮ ᱵᱟᱦᱟ ᱟᱨ ᱩᱱ ᱚᱠᱛᱚ ᱛᱤᱱᱟᱹᱜ ᱢᱚᱸᱡᱽ ᱧᱮᱞᱚᱜᱼᱟ ᱾ ᱵᱟᱵᱟ ᱨᱮ
ᱚᱱᱠᱟ ᱫᱟᱨᱮ ᱛᱟᱦᱮᱱᱟ ᱟᱹᱰᱤ ᱪᱟ ᱧᱮᱞᱚᱜᱼᱟ ᱾ ᱥᱟᱞ ᱫᱟᱨᱮ
ᱟᱞᱮᱥᱮᱫ ᱫᱚ ᱱᱚᱛᱮ ᱵᱟᱹᱱᱩᱜ ᱟᱠᱟᱫᱟ ᱥᱟᱨᱡᱚᱢ ᱫᱟᱨᱮ ᱫᱚ ᱡᱟᱦᱟᱸ ᱞᱮ ᱵᱚᱸᱜᱟ ᱵᱩᱨᱩᱭᱟ ᱚᱸᱰᱮ ᱛᱮᱫ ᱢᱮᱱᱟᱜᱼᱟ ᱾ ᱟᱫᱚ ᱵᱟᱹᱱᱩᱜ ᱟᱠᱟᱫᱟ ᱚᱱᱟ ᱪᱮᱫ ᱠᱚᱪᱚᱝ ᱢᱮᱱᱟᱜᱼᱟ ᱡᱟᱦᱟᱸ ᱫᱚ ᱳᱭ
ᱟᱯᱮ ᱴᱮᱱ
ᱥᱚᱱᱟ ᱡᱷᱩᱨᱤ ᱜᱮ ᱪᱮᱫ ᱠᱚᱠᱚ ᱢᱮᱛᱟᱜᱼᱟ?
ᱦᱮᱸ ᱚᱡᱚᱢ ᱫᱚ
ᱚᱱᱟ ᱦᱳᱭᱛᱚ ᱟᱯᱮ ᱮᱴᱟᱜᱟᱜ ᱯᱮ ᱢᱮᱛᱟᱜᱼᱟ ᱥᱚᱱᱟᱡᱷᱩᱨᱤ ᱟᱞᱮ ᱥᱮᱫ ᱫᱚᱞᱮ ᱢᱮᱛᱟᱜᱼᱟ ᱾
ᱚᱱᱟ ᱚᱱᱟ ᱫᱟᱨᱮ ᱠᱚ ᱢᱮᱱᱟᱜ ᱟᱠᱟᱫᱟ ᱾ ᱳ ᱛᱚ ᱚᱱᱟ ᱥᱟᱨᱡᱚᱢ ᱫᱟᱨᱮ ᱫᱚ ᱵᱟᱹᱱᱩᱜ ᱠᱟᱫᱟ ᱾
ᱳ ᱦᱳ
ᱟᱯᱮ ᱥᱮᱫ ᱚᱱᱠᱟ ᱧᱮᱞ ᱡᱚᱝ ᱡᱟᱭᱜᱟ ᱤᱭᱟᱹ ᱟᱨ ᱪᱮᱫ ᱠᱚ ᱢᱮᱱᱟᱜᱼᱟ ᱡᱟᱭᱜᱟ ᱠᱚ
ᱧᱮᱞ ᱡᱚᱝ ᱡᱟᱭᱜᱟ ᱫᱚ ᱵᱮᱥᱤ ᱠᱤᱪᱷᱩ ᱫᱚ ᱵᱟᱹᱱᱩᱜᱼᱟ ᱚᱱᱮ ᱡᱟᱦᱟᱸ ᱯᱟᱨᱠ ᱠᱚ ᱢᱮᱱᱟᱜᱼᱟ ᱾ ᱯᱟᱨᱠ ᱠᱚ ᱦᱤᱡᱩᱜ ᱠᱟᱫᱟ ᱚᱱᱟ ᱠᱚᱜᱮ ᱢᱮᱱᱟᱜᱼᱟ ᱜᱟᱰᱟ ᱠᱚ ᱦᱮᱸ ᱜᱟᱰᱟ
ᱦᱩᱸ ᱜᱟᱰᱟ ᱵᱚᱞᱮ ᱫᱚ ᱪᱮᱫ ᱜᱟᱰᱟ?
ᱚᱱᱟ ᱡᱟᱦᱟᱸ ᱤᱭᱟᱹ ᱜᱟᱰᱟ ᱜᱮ
ᱳ
ᱟᱯᱮ ᱫᱚ ᱪᱮᱫ ᱠᱚ ᱪᱮᱫ ᱠᱚᱯᱮ ᱞᱟᱹᱭᱟ ᱜᱟᱰᱟ ᱫᱚ?
ᱜᱟᱰᱟ ᱜᱮᱞᱮ ᱢᱮᱛᱟᱜ ᱜᱮᱭᱟ ᱟᱫᱚ ᱜᱟᱰᱟ ᱪᱮᱫ ᱜᱟᱰᱟ ᱧᱩᱛᱩᱢ ᱾ ᱚᱱᱟᱧ ᱢᱮᱱ ᱠᱮᱫᱟ ᱜᱟᱰᱟ ᱜᱮᱞᱮ ᱢᱮᱛᱟᱣ ᱟᱞᱮ ᱦᱚᱸ
ᱟᱞᱮ ᱦᱚᱸ ᱜᱟᱰᱟ ᱜᱮ ᱧᱩᱛᱩᱢ ᱫᱚ ᱫᱤᱥᱟᱹ ᱵᱟᱝ ᱦᱤᱡᱩᱜ ᱠᱟᱱᱟ ᱾
ᱚ
ᱩᱭᱦᱟᱹᱨ ᱵᱟᱝ ᱦᱤᱡᱩᱜ ᱠᱟᱱᱟ ᱾
ᱟᱞᱮ ᱫᱚ ᱟᱞᱮ ᱥᱮᱫ ᱫᱚ ᱧᱮᱞ ᱞᱮᱠᱟᱱᱟ ᱾ ᱫᱚ ᱢᱮᱱᱟᱜᱼᱟ ᱟᱡᱚᱫᱤᱭᱟᱹ ᱵᱩᱨᱩ ᱡᱟᱹᱱᱤᱡ ᱠᱷᱟᱱᱮᱢ ᱟᱸᱡᱚᱢ ᱟᱠᱟᱫ ᱜᱮᱭᱟ ᱾
ᱳ ᱟᱫᱚ
ᱦᱮᱸ
ᱟᱡᱚᱫᱤᱭᱟᱹ ᱡᱟᱦᱟᱸ ᱫᱚ ᱚᱡᱳᱫᱽᱫᱷᱟ ᱠᱚ ᱢᱮᱛᱟᱜ ᱠᱟᱱ ᱦᱮᱸ ᱦᱮᱸ
ᱳ ᱪᱟᱞᱟᱣ ᱵᱟᱲᱟ ᱠᱟᱱ ᱜᱮᱭᱟᱢ?
ᱦᱮᱸ ᱚᱡᱳᱫᱽᱫᱷᱟ ᱱᱚᱰᱮ ᱫᱚ ᱢᱮᱱᱟ ᱠᱚ ᱟᱸᱡᱚᱢ ᱠᱟᱱᱟ ᱚᱱᱟ ᱠᱚᱨᱮᱱ ᱜᱟᱛᱮ ᱛᱮᱜᱮ ᱠᱚ ᱛᱟᱦᱮᱸ ᱠᱟᱱᱟ ᱟᱫᱚ ᱩᱱᱠᱩ ᱠᱚ ᱞᱟᱹᱭ ᱛᱟᱦᱮᱸᱫ ᱵᱟᱝᱢᱟ ᱩᱱᱠᱤᱱ ᱨᱟᱢ ᱟᱨ ᱥᱤᱛᱟ ᱱᱚᱸᱰᱮ ᱟᱲᱟᱭ ᱫᱤᱱ ᱞᱟᱹᱜᱤᱫ ᱫᱟᱬᱟᱱ ᱠᱤᱱ ᱦᱮᱡ ᱞᱮᱱᱟ ᱾ ᱟᱫᱚ ᱮᱲᱮ ᱥᱮ ᱥᱟᱹᱨᱤ ᱠᱚ ᱞᱟᱹᱭᱟ ᱚᱱᱟ ᱠᱟᱛᱷᱟ ᱫᱚ᱾ ᱢᱮᱱᱟᱠᱚ ᱚᱱᱟ ᱥᱟᱨᱡᱚᱢ ᱫᱟᱨᱮ ᱠᱚᱨᱮ ᱵᱟᱝᱢᱟ ᱥᱮᱛᱟᱣᱟᱜ ᱩᱵ ᱼᱼ ᱡᱷᱟᱹᱞᱤ ᱜᱮ ᱢᱮᱱᱟᱜ ᱠᱟᱫᱟ ᱟᱨ ᱟᱹᱜᱩ ᱠᱟᱛᱮᱫ ᱢᱤᱫ ᱫᱷᱟᱣ ᱵᱟᱝ ᱩᱫᱩᱜ ᱦᱚᱸ ᱩᱫᱩᱜ ᱼᱼ ᱟᱫ ᱞᱮ ᱛᱟᱦᱮᱱᱟᱠᱚ ᱟᱫᱚ ᱥᱟᱹᱨᱤ ᱩᱵ ᱠᱟᱱᱟ ᱥᱮ ᱮᱢᱱᱤ ᱜᱮ ᱪᱮᱫ ᱨᱮᱦᱮᱫ ᱼᱼ ᱠᱚ ᱠᱟᱱᱟ ᱚᱱᱟ ᱫᱚ ᱼᱼ ᱟᱫᱚ ᱟᱸᱫᱷᱟ ᱯᱟᱹᱛᱭᱟᱹᱣ ᱠᱟᱱ ᱨᱮᱦᱚᱸ ᱡᱚᱛᱚ ᱦᱚᱲ ᱚᱱᱟ ᱜᱮᱠᱚ ᱯᱟᱹᱛᱭᱟᱹᱣᱟᱜᱼᱟ ᱵᱟᱝᱢᱟ ᱱᱚᱣᱟ ᱫᱚ ᱥᱮᱛᱟᱣᱟᱜ ᱩᱵ ᱠᱟᱱᱟ।
ᱦᱩ ᱦᱩᱸ
ᱚᱱᱛᱮ ᱨᱮ ᱜᱟᱛᱮ ᱜᱤᱫᱽᱨᱟᱹ ᱢᱮᱱᱟᱭ ᱠᱷᱟᱱ ᱟᱫᱚ ᱩᱱᱤ ᱴᱷᱮᱡ ᱚᱱᱠᱟ ᱞᱮ ᱵᱟᱲᱟᱭᱮᱫ ᱛᱟᱦᱮᱱᱟ। ᱪᱮᱫ ᱞᱮᱠᱟ ᱪᱮᱫ ᱞᱮᱠᱟ ᱵᱟᱝ ᱚᱸᱰᱮ ᱢᱮᱱ ᱫᱟᱠᱚ ᱦᱮᱸ ᱪᱮᱫ ᱪᱮᱫ ᱠᱚ ᱢᱮᱱᱟᱜᱼᱟ ᱚᱸᱰᱮ ᱩᱱ ᱩᱱᱤ ᱧᱩᱛᱩᱢ ᱛᱮ?
ᱚᱸᱰᱮ ᱠᱤ ᱦᱚᱲ ᱟᱛᱩ
ᱡᱮᱢᱚᱱ ᱦᱮᱸ ᱦᱮᱸ ᱟᱭᱢᱟ ᱩᱛᱟᱹᱨ। ᱦᱮᱸ ᱚᱱᱟ ᱪᱮᱛᱟᱱ ᱼᱼ ᱨᱮ ᱢᱮᱱᱟᱠᱚ ᱦᱮᱸ ᱥᱳᱛᱛᱚᱨ ᱴᱤ ᱥᱮ ᱟᱥᱤᱴᱤ ᱟᱹᱛᱩ ᱢᱮᱱᱟᱜᱼᱟ। ᱡᱟᱹᱥᱛᱤ ᱠᱟᱭ ᱛᱮᱫᱚ ᱦᱚᱲ ᱟᱹᱛᱩᱳ ᱜᱮ ᱢᱮᱱᱟᱜᱼᱟ।
ᱚ ᱟᱪᱪᱷᱟ ᱪᱟᱞᱟᱣ ᱞᱮᱠᱷᱟᱱ ᱧᱮᱞ ᱦᱩᱭᱩᱜᱼᱟ।
ᱦᱳᱭ
ᱪᱮᱫᱟᱜ ᱵᱟᱝ ᱧᱮᱞ ᱦᱩᱭᱩᱜᱼᱟ ᱟᱹᱰᱤ ᱢᱚᱡᱽ᱾ ᱯᱟᱹᱦᱤᱞ ᱫᱚ ᱼᱼ ᱟᱞᱮ ᱡᱚᱠᱷᱚᱱ ᱯᱳᱭᱞᱳ ᱫᱷᱟᱣ ᱞᱮ ᱪᱟᱞᱟᱣ ᱞᱮᱱᱟ ᱵᱟᱝ ᱩᱱ ᱚᱠᱛᱚ ᱫᱚ ᱚᱸᱰᱮᱻ ᱼᱼ ᱥᱤᱲᱤ ᱡᱟᱦᱟᱸ ᱛᱟᱦᱮᱸ ᱠᱟᱱᱟ ᱚᱱᱟ ᱫᱚ ᱫᱷᱤᱨᱤ ᱨᱮᱭᱟᱜ ᱜᱮᱠᱚ ᱵᱮᱱᱟᱣ ᱟᱠᱟᱫ ᱛᱟᱦᱮᱱᱟ। ᱟᱬᱜᱚ ᱨᱟᱠᱟᱯ ᱠᱟᱹᱴᱤᱡ ᱡᱟᱹᱥᱛᱤ ᱜᱮ ᱤᱭᱟᱹ ᱫᱚ ᱦᱩᱭᱩᱜ ᱠᱟᱱ ᱛᱟᱦᱮᱸᱱᱟ। ᱚᱥᱩᱵᱤᱫᱷᱟ ᱟᱫᱚ ᱱᱮᱛᱟᱨ ᱫᱚ ᱚᱱᱟ ᱤᱭᱟᱹ ᱨᱮᱭᱟᱜ ᱜᱮ। ᱥᱤᱢᱮᱱᱴ ᱨᱮᱭᱟᱜ ᱜᱮᱠᱚ ᱡᱩᱛ ᱠᱟᱫᱟ ᱢᱚᱡᱽ ᱩᱛᱟᱹᱨ ᱟᱬᱜᱚ ᱨᱟᱠᱟᱵ।
ᱚ ᱥᱤᱢᱮᱱᱴ ᱨᱮᱭᱟᱜ ᱜᱮ ᱠᱚ ᱡᱩᱛ ᱠᱟᱫᱟ ᱠᱚ।
ᱦᱮᱸ ᱱᱮᱛᱟᱨ ᱫᱚ ᱚᱱᱠᱟ ᱜᱮᱠᱚ ᱡᱩᱛ ᱠᱟᱫᱟ ᱯᱟᱹᱦᱤᱞ ᱫᱚ ᱪᱮᱫ ᱞᱮᱠᱟ ᱛᱟᱦᱮᱸ ᱠᱟᱱᱟ ᱫᱷᱤᱨᱤ ᱨᱮᱭᱟᱜ ᱜᱮ ᱛᱟᱦᱮᱸ ᱠᱟᱱᱟ᱾ ᱚᱱᱠᱟ ᱼᱼ ᱜᱮᱠᱚ ᱟᱬᱜᱚ ᱨᱟᱠᱟᱵ ᱠᱟᱱ ᱛᱟᱦᱮᱱᱟ ᱫᱷᱤᱨᱤ ᱨᱮᱭᱟᱜ ᱜᱮ। ᱟᱫᱚ ᱚᱱᱟ ᱫᱚ ᱠᱟᱹᱴᱤᱡ ᱵᱚᱛᱚᱨ ᱟᱹᱭᱠᱟᱹᱜ ᱠᱟᱱ ᱛᱟᱦᱮᱱᱟ᱾ ᱵᱟᱝᱢᱟ ᱫᱷᱤᱨᱤ ᱡᱩᱫᱤ ᱼᱼ ᱮᱢᱱᱤ ᱯᱟᱴᱮᱫ ᱠᱟᱛᱮᱜ ᱠᱚ ᱵᱟᱹᱭᱥᱟᱹᱣ ᱟᱠᱟᱫ ᱛᱟᱦᱮᱱᱟ। ᱡᱟᱦᱟᱸ ᱞᱮᱠᱟ ᱠᱟᱛᱮᱜ ᱧᱩᱨ ᱮᱢᱟᱱ ᱞᱮᱱᱠᱷᱟᱱ ᱞᱟᱛᱟᱨᱮᱢ ᱪᱟᱞᱟᱣ ᱩᱛᱟᱹᱨᱚᱜᱼᱟ।
ᱦᱮᱸ
ᱟᱫᱚ ᱱᱮᱛᱟᱨ ᱫᱚ ᱟᱹᱰᱤ ᱢᱚᱡᱽ ᱠᱚ ᱡᱩᱛ ᱠᱟᱫᱟ ᱢᱟᱱᱮ ᱥᱤᱢᱮᱱᱴ ᱛᱮᱠᱚ ᱥᱟᱱ ᱠᱟᱫᱟ ᱢᱚᱡᱽ ᱜᱮ। ᱮᱸᱰᱮ ᱞᱟᱛᱟᱨᱮᱢ ᱪᱟᱞᱟᱜᱼᱟ ᱵᱟᱝ ᱢᱚᱱᱮᱭᱟᱢ ᱛᱤᱱᱟᱹᱜ ᱪᱚᱴ ᱠᱷᱚᱱ ᱫᱟᱜ ᱡᱚᱨᱚ ᱟᱬᱜᱚᱱ ᱠᱟᱱᱟ।
ᱦᱮᱸᱻ
ᱟᱹᱰᱤ ᱢᱚᱡᱽ
ᱟᱹᱰᱤ ᱢᱚᱡᱽ ᱜᱮ
ᱦᱮᱸ ᱚᱸᱰᱮ ᱮᱻ ᱯᱮ ᱫᱷᱟᱣ ᱤᱧ ᱪᱟᱞᱟᱣ ᱠᱟᱱᱟ। ᱢᱤᱫ ᱫᱷᱟᱣ ᱫᱚ ᱦᱮᱸ ᱤᱥᱠᱩᱞ ᱠᱷᱚᱱ ᱪᱟᱞᱟᱣ ᱦᱩᱭ ᱞᱮᱱᱟ। ᱟᱨ ᱢᱤᱫ ᱫᱷᱟᱣ ᱫᱚᱻ ᱼᱼ ᱤᱭᱟᱹᱨ ᱨᱮ ᱪᱟᱞᱟᱣ ᱦᱩᱭ ᱞᱮᱱᱟ ᱜᱟᱛᱮ ᱠᱚ ᱥᱟᱶ᱾ ᱟᱨ ᱢᱤᱫ ᱫᱷᱟᱣ ᱪᱟᱞᱟᱣ ᱦᱩᱭ ᱞᱮᱱᱟ ᱼᱼ ᱟᱛᱳ ᱨᱮᱱ ᱡᱷᱚᱛᱚ ᱦᱚᱲ ᱠᱚ ᱥᱟᱶ᱾ ᱢᱟᱱᱮ ᱩᱱᱫᱚ ᱢᱚᱱᱮ ᱦᱩᱭᱱᱟ ᱼᱼ ᱡᱮ ᱵᱟᱨ ᱫᱷᱟᱣ ᱛᱤᱧ ᱧᱮᱞ ᱠᱟᱫᱟ ᱢᱤᱫ ᱫᱷᱟᱣ ᱤᱥᱠᱩᱞ ᱜᱟᱛᱮ ᱥᱟᱶ᱾ ᱢᱤᱫ ᱫᱷᱟᱣ ᱫᱚ ᱼᱼ ᱟᱸᱻ ᱟᱨᱦᱚᱸ ᱜᱟᱛᱮ ᱥᱟᱶ᱾ ᱢᱟᱱᱮ ᱠᱟᱹᱴᱤᱡ ᱨᱮᱞᱮ ᱯᱟᱲᱦᱟᱣ ᱞᱮᱱ ᱛᱟᱦᱮᱸᱱ ᱩᱱᱠᱩ ᱜᱟᱛᱮ ᱥᱟᱶ। ᱛᱟᱦᱚᱞᱮ ᱟᱹᱛᱩᱳ ᱦᱚᱲ ᱥᱚᱸᱜᱮ ᱪᱮᱫ ᱞᱮᱠᱟ ᱢᱟᱡᱟ ᱟᱹᱭᱠᱟᱹᱜᱼᱟ।
ᱦᱮᱸ ᱡᱷᱚᱛᱚ ᱦᱚᱲ ᱥᱟᱛᱮᱢ ᱪᱟᱞᱟᱣ ᱞᱮᱠᱷᱟᱱ ᱛᱚ ᱢᱚᱡᱟ ᱟᱹᱠᱟᱹᱜ ᱜᱮᱭᱟ
ᱦᱮᱸᱻ
ᱟᱪᱪᱷᱟ
ᱚᱱᱠᱟᱜᱮ ᱚᱠᱟ ᱜᱷᱟᱹᱲᱤᱡ ᱫᱚ ᱦᱩᱭᱩᱜ ᱜᱮ ᱡᱮ ᱱᱚᱛᱮ ᱵᱚᱱ ᱪᱟᱞᱟᱜ ᱟ ᱥᱮ ᱚᱱᱛᱮ ᱵᱚᱱ ᱪᱟᱞᱟᱜᱼᱟ ᱵᱷᱟᱹᱜᱤ ᱟᱹᱭᱠᱟᱹᱜᱼᱟ ᱚᱲᱟᱜ ᱨᱮ ᱥᱟᱨᱟᱫᱤᱱ ᱛᱟᱦᱮᱸ ᱛᱟᱦᱮᱸ ᱛᱮ ᱢᱤᱫᱴᱟᱝ ᱠᱟᱹᱴᱤᱡ ᱤᱭᱟᱹ ᱦᱤᱡᱩᱜᱼᱟ ᱟᱥᱠᱟᱹᱛᱮ ᱟᱹᱭᱠᱟᱹᱜᱼᱟ ᱡᱟᱦᱟᱸᱥᱮᱫ ᱠᱟᱹᱴᱤᱡ ᱫᱟᱬᱟ ᱦᱮᱡ ᱞᱮᱱᱠᱷᱟᱱ ᱢᱚᱱ ᱠᱚ ᱯᱷᱨᱤᱜᱼᱟ
ᱡᱟᱦᱟᱸ ᱥᱮᱫ ᱮᱢ ᱟᱹᱪᱩ ᱞᱮᱠᱷᱟᱱ ᱫᱟᱬᱟ ᱞᱮᱠᱷᱟᱱ ᱠᱟᱹᱴᱤᱡ ᱢᱚᱱᱮ ᱟᱨᱠᱤ ᱯᱷᱨᱮᱥ ᱜᱮᱚᱜᱼᱟ
ᱦᱮᱸ ᱧᱮᱞ ᱡᱚᱝ ᱞᱮᱠᱟᱱ ᱤᱭᱟᱹ ᱡᱟᱭᱜᱟ ᱠᱷᱟᱱ ᱟᱨᱦᱚᱸ ᱵᱷᱟᱜᱤᱜᱼᱟ। ᱚᱱᱟ ᱤᱭᱟᱹᱛᱮ
ᱟᱫᱚ ᱪᱮᱫ ᱠᱚᱯᱮ ᱪᱤᱠᱟᱹ ᱪᱮᱫ ᱠᱚᱯᱮ ᱪᱤᱠᱟᱹᱭᱟ ᱚᱲᱟᱜ ᱨᱮᱫᱚ ᱟᱫᱚ
ᱚᱲᱟᱜ ᱨᱮᱫᱚ ᱪᱮᱫ ᱜᱮ ᱵᱟᱝ ᱚᱱᱠᱟ ᱫᱚ ᱚᱲᱟᱜ ᱨᱮᱭᱟᱜ ᱠᱟᱹᱢᱤ ᱠᱚᱜᱮ
ᱚᱻ
ᱦᱮᱸᱻ ᱚᱲᱟᱜ ᱨᱮᱭᱟᱜ ᱠᱟᱹᱢᱤ ᱠᱚᱜᱮ ᱱᱤᱛ ᱫᱚ ᱫᱟᱜ ᱫᱚᱚᱡᱟᱹᱥᱛᱤ ᱵᱟᱭ ᱫᱟᱜ ᱮᱫᱟ ᱚᱱᱟᱛᱮ ᱨᱚᱦᱚᱭ ᱠᱚᱦᱚᱸ ᱵᱟᱭ ᱜᱟᱱᱚᱜ ᱠᱟᱱᱟ ᱪᱮᱫ ᱢᱮᱱᱮᱫ ᱛᱟᱦᱮᱱᱟ
ᱫᱠᱟ ᱪᱷᱚᱴ
ᱥᱮ ᱪᱚ
ᱫᱮᱨᱤᱱᱟ ᱨᱚᱦᱚᱭ ᱨᱚᱦᱚᱭ
ᱦᱮᱸ ᱰᱮᱨᱤ ᱢᱮᱱᱫᱚ ᱫᱟᱜ ᱵᱟᱭ ᱫᱟᱲᱮᱫ ᱠᱟᱱᱟ ᱫᱟᱜ ᱫᱚ ᱢᱮᱱᱟᱜ ᱟᱠᱟᱫᱟ ᱢᱮᱱᱠᱷᱟᱱ ᱟᱞᱮ ᱫᱚ ᱪᱮᱫ ᱞᱮᱠᱟ ᱠᱟᱹᱴᱤᱡ ᱠᱚ ᱢᱟᱱᱟᱣ